ᱦᱮᱸ ᱜᱚᱢᱠᱮ ᱡᱚᱦᱟᱨ ᱜᱮ
ᱦᱮᱸ ᱡᱚᱦᱟᱨ ᱜᱮ
ᱞᱟᱹᱭ ᱫᱤᱧ ᱤᱧᱟᱹᱜ ᱨᱚᱲ ᱵᱮᱱ ᱟᱸᱡᱚᱢ ᱧᱟᱢ ᱮᱫᱟ
ᱦᱳᱭ ᱟᱹᱞᱤᱧ ᱱᱟᱯᱟᱭ ᱥᱟᱺᱦᱤᱡ ᱜᱮ ᱟᱵᱤᱱᱟᱜ ᱨᱳᱞ ᱞᱤᱧ ᱟᱸᱡᱚᱢ ᱧᱟᱢᱮᱫ ᱛᱚ ᱜᱚᱝᱠᱮ ᱟᱹᱞᱤᱧᱟᱜ ᱜᱮ ᱪᱮᱫ ᱞᱮᱠᱟ ᱱᱟᱯᱟᱭ ᱥᱟᱺᱦᱤᱡ ᱵᱮ ᱟᱸᱡᱚᱢ ᱧᱟᱢᱫᱟ? ᱥᱮ ᱪᱮᱫ ᱞᱮᱠᱟ?
ᱦᱮᱸ ᱤᱧ ᱦᱚᱸ ᱟᱢᱟᱜ ᱨᱚᱲ ᱫᱚᱩᱧ ᱟᱸᱡᱚᱢ ᱧᱟᱢᱮᱫ ᱜᱮᱭᱟ
ᱦᱳᱭ
ᱛᱟᱦᱚᱞᱮ ᱪᱮᱫ ᱠᱚᱢ ᱪᱤᱠᱟᱹ ᱵᱟᱲᱟᱭᱮᱫᱟ ᱫᱟ ᱱᱤᱛᱚᱜ
ᱜᱚᱝᱠᱮ ᱪᱤ ᱠᱟ. ᱱᱤᱛᱟ. ᱜ ᱫᱚ ᱪᱤᱠᱟᱹ ᱦᱚᱸ ᱵᱟᱝ ᱦᱩᱭᱩᱜ ᱠᱟᱱᱟ ᱫᱩᱲᱩᱵ ᱦᱩᱭ ᱟᱠᱟᱱᱟ ᱦᱮᱸ
ᱟᱪᱷᱟ
ᱚ
ᱛᱟᱦᱚᱞᱮ ᱡᱚᱢ ᱵᱟᱲᱟ ᱠᱚᱫᱚ ᱦᱳ ᱠᱟᱱᱟ ᱥᱮ
ᱦᱳᱭ ᱜᱚᱝᱠᱮ ᱡᱚᱢ ᱵᱟᱲᱟ ᱠᱚᱫᱚ ᱦᱩᱭ ᱟᱠᱟᱱᱟ ᱟᱹᱵᱤᱱ ᱜᱮᱵᱤᱱ ᱡᱚᱢ ᱵᱟᱲ ᱠᱮᱫᱟ ᱥᱮ ᱟᱣᱨᱤ?
ᱦᱮᱸ ᱤᱧ ᱦᱚ ᱡᱚᱢ ᱵᱟᱨᱟ ᱠᱚᱫᱚ ᱦᱳᱭ ᱠᱟᱱ ᱜᱮᱭᱟ
ᱦᱳᱭ
ᱟᱨ ᱟᱡ ᱪᱮᱫ ᱠᱚᱯᱮ ᱩᱛᱩ ᱞᱮᱫᱟ ᱛᱮᱦᱮᱧ ᱫᱚ?
ᱛᱮᱦᱮᱧ ᱫᱚ ᱩᱛᱩ ᱢᱮᱱ ᱞᱮᱱᱠᱷᱟᱱ ᱫᱚ ᱟᱞᱩ ᱯᱩᱥ ᱟᱞᱩ ᱟᱨ ᱯᱩᱥᱛᱩ ᱞᱮ ᱩᱛᱩ ᱞᱮᱫᱟ ᱛᱟᱦᱮᱱᱟ ᱟᱨ ᱫᱟᱹᱞ
ᱟᱞᱩ ᱟᱨ
ᱟᱞᱩ ᱳᱩᱥᱛᱩ ᱟᱨ ᱫᱟᱹᱞ
ᱟᱪᱷᱟ
ᱦᱳᱭ ᱦᱳᱭ
ᱟᱹᱰᱤ ᱱᱟᱯᱟᱭ ᱩᱛᱩ ᱞᱟᱹᱭ ᱜᱟᱱᱚᱜᱼᱟ
ᱦᱳᱭ ᱦᱳᱭ
ᱟᱞᱮ ᱫᱚ ᱛᱮᱦᱮᱧ
ᱦᱮᱸ ᱞᱟᱹᱭ ᱵᱤᱱ
ᱦᱳᱥᱴᱮᱞ ᱨᱤᱧ ᱛᱟᱦᱮᱱ ᱜᱮᱭᱟ ᱛᱚ ᱟᱫᱚ ᱛᱮᱦᱮᱧ ᱫᱚᱠᱚ ᱩᱛᱩ ᱞᱮᱫ ᱛᱟᱞᱮᱭᱟ ᱵᱮᱞᱮ ᱵᱷᱟᱛᱮ
ᱦᱳᱸ ᱦᱮᱸ
ᱟᱨ ᱟᱞᱩ ᱥᱤᱯᱤ ᱟᱨ ᱰᱟᱹᱞ
ᱳ ᱟᱪᱷᱟ ᱚᱱᱟ ᱦᱚᱸ ᱱᱟᱯᱟᱭ ᱜᱮ ᱠᱟᱱᱟ ᱚᱱᱟᱦ ᱡᱚᱢ ᱵᱷᱟᱹᱞᱤ ᱜᱮᱭᱟ
ᱦᱮᱸ ᱟᱫᱚ ᱥᱚᱯᱛᱟᱦᱮ ᱢᱤᱫ ᱫᱤᱱ ᱫᱚᱞᱮ ᱞᱟᱹᱭ ᱟᱠᱟᱫᱟ ᱡᱮ ᱱᱚᱝᱠᱟ ᱟᱹᱞᱩ ᱵᱟᱨᱭᱟ. ᱡᱚᱢ ᱦᱩᱭᱩᱜᱼᱟ ᱵᱟᱝᱠᱷᱟᱱ ᱦᱥᱴᱮᱞ ᱨᱮᱛᱚ ᱞᱟ. ᱭ ᱜᱟᱱᱚᱜ ᱯᱨᱟᱭ ᱜᱮ ᱱᱚᱝᱠᱟ ᱟᱹᱰᱤ ᱨᱤᱡ ᱡᱚᱢ ᱦᱩᱭᱩᱜ ᱜᱮᱭᱟ
ᱦᱳᱭ ᱦᱮᱸ
ᱵᱟᱭ ᱯᱟᱛᱤᱭᱟ. ᱜ ᱛᱮ
ᱦᱳᱭ
ᱟᱨ ᱵᱟᱦᱨᱮ ᱨᱮᱵᱮᱱ ᱛᱟᱦᱮᱱ ᱠᱷᱟᱡ ᱫᱚ ᱚᱱᱟ ᱫᱚ ᱮᱫᱤᱧ ᱡᱚᱢ ᱵᱟᱝ ᱵᱤᱱ ᱠᱩᱥᱤᱭᱟᱜ ᱨᱮᱦᱚ ᱡᱚᱢᱜᱮ ᱞᱟᱜᱟᱜᱼᱟ
ᱦᱮᱸ ᱱᱚᱶᱟ ᱫᱚ ᱮᱜᱽᱫᱚᱢ ᱥᱟᱹᱨᱤ ᱠᱟᱛᱷᱟᱢ ᱞᱟᱹᱭ ᱟᱠᱟᱫᱟ
ᱦᱳᱭ
ᱤᱪᱪᱷᱷᱟ ᱵᱟᱝ ᱛᱟᱦᱮ ᱞᱮᱠᱷᱟᱡ ᱡᱟ ᱦᱩᱭᱩᱜ -ᱟ
ᱦᱚ ᱦᱳᱭ ᱞᱟᱡ ᱛᱚ ᱟᱡ ᱵᱟᱭ ᱵᱟᱪᱷᱟᱣᱟᱭ ᱥᱮ
ᱮᱠᱫᱚᱢ
ᱦᱳᱭ
ᱯᱩᱨᱟ. ᱱᱤᱛᱚᱜ ᱡᱮᱢᱚᱱ ᱡᱟᱦᱱᱟᱜ ᱜᱮ ᱤᱪᱪᱷᱟᱹ ᱦᱩᱭᱩᱜᱼᱟ ᱚᱱᱟᱜᱮ ᱡᱚᱢ
ᱦᱳᱭ
ᱠᱤᱱᱛᱩ ᱱᱚᱰᱮ ᱫᱚ ᱵᱟᱝ ᱜᱮ
ᱦᱳᱭ ᱤᱪᱷᱟᱹ ᱦᱩᱭ ᱨᱮᱦᱚᱸ ᱚᱱᱟ ᱡᱤᱱᱤᱥᱴᱟᱜ ᱯᱩᱨᱚᱱ ᱵᱟᱝ ᱜᱟᱱᱚᱜᱼᱟ
ᱛᱟᱦᱞᱮ ᱟᱵᱤᱱ ᱫᱚ ᱱᱚᱝᱠᱟ ᱦᱳᱥᱴᱮᱞ ᱠᱚᱨᱮ ᱪᱮᱫ ᱚᱱᱠᱟᱱ ᱵᱟᱨᱮ ᱚᱨᱮ ᱵᱤᱱ ᱛᱟᱦᱮᱸ ᱵᱟᱲᱟ ᱟᱠᱟᱱᱟ ᱥᱮ ᱵᱟᱝ?
ᱵᱟᱝ ᱜᱚᱝᱠᱮ ᱟᱞᱤᱧ ᱦᱚᱸ ᱢᱤᱫ ᱠᱟᱛᱷᱟ ᱫᱚ ᱢᱮᱱ ᱜᱟᱱᱚᱜᱼᱟ ᱡᱮ ᱟᱞᱤᱧ ᱦᱚᱸ ᱴᱮᱞ ᱨᱮᱜᱮᱞᱤᱧ ᱛᱟᱦᱮᱱ ᱜᱮᱭᱟ ᱛᱚ
ᱮᱨᱯᱚᱨᱮᱜ ᱜᱮ ᱱᱤᱛᱚᱜ ᱦᱚᱸ ᱢᱮᱱᱟᱜ ᱟᱠᱟᱫ ᱞᱤᱧᱟᱹ ᱦᱳᱥᱴᱮᱞ ᱨᱮᱜᱮ ᱦᱩᱸ
ᱟᱪᱪᱷᱟ
ᱦᱳᱭ ᱛᱟᱦᱚᱞᱮ ᱦᱮᱸ ᱚᱞᱚᱜ ᱠᱟᱱᱟᱞᱤᱧ ᱟᱹᱞᱤᱧ ᱫᱚ ᱢᱟᱨᱟᱝ ᱵᱤᱫᱽᱫᱟᱹᱜᱟᱲ ᱨᱮ
ᱟᱪᱪᱷᱟ ᱟᱪᱪᱷᱟ
ᱦᱳᱭ ᱦᱳᱭ
ᱛᱟᱦᱞᱮ ᱚᱲᱟᱜ ᱠᱚᱨᱮ ᱫᱚ ᱯᱷᱳᱱ ᱵᱟᱲᱟᱭ ᱫᱟ ᱥᱮ ᱵᱟᱝ
ᱦᱳᱭ ᱯᱷᱳᱱ ᱦᱩᱭᱞᱮᱱ ᱛᱟᱦᱮᱱᱟ ᱳᱭ ᱱᱚ ᱵᱟᱡᱟᱜ ᱚᱠᱛᱚ ᱥᱚᱢᱚᱭ ᱛᱚᱠᱷ ᱜᱚᱞᱯᱚ ᱦᱩᱭᱱᱟ
ᱠᱩᱞᱤ ᱵᱟᱲᱟ ᱦᱩᱭᱮᱱᱟ ᱡᱮ ᱪᱮᱫ ᱞᱮᱠᱟ ᱢᱮᱱᱟᱜ ᱟᱠᱟᱫ ᱯᱮᱭᱟ ᱡᱚᱛᱚ ᱠᱚ ᱢᱮᱱ ᱠᱮᱫᱟ ᱱᱟᱯᱟᱭ ᱜᱮ ᱢᱮᱱᱟᱜ ᱟᱠᱟᱫ ᱞᱮᱭᱟ
ᱵᱷᱟᱜᱮ ᱜᱮ ᱛᱟᱦᱚᱞᱮ
ᱦᱳᱭ ᱛᱟᱨᱯᱚᱨᱮ ᱟᱨᱚ ᱠᱩᱞᱤ ᱦᱩᱭᱱᱟ ᱡᱮ ᱛᱚᱞᱟ ᱜᱟᱹᱰᱤ ᱠᱚ ᱛᱤᱱᱟᱹᱜ ᱜᱟᱱ ᱦᱟᱨᱟᱭᱮᱱᱟ ᱥᱮ ᱨᱚᱦᱚᱭ ᱠᱚᱯᱮ ᱮᱛᱚᱦᱚᱵ ᱠᱮᱫᱟ ᱥᱮ ᱪᱮᱫᱞᱮᱠᱟ ᱵᱟᱝ ᱟᱠᱚ ᱠᱚ ᱢᱮᱱᱫᱟ ᱟᱹᱣᱨᱤ ᱞᱮ ᱨᱚ ᱟ. ᱣᱨᱤᱞᱮ ᱟᱨᱟᱢᱵᱚᱭᱟ ᱛᱚ ᱦᱚᱜᱼᱚᱭ ᱥᱤ ᱠᱚ ᱥᱤ ᱵᱟᱲᱟᱭ ᱫᱟᱠᱚ ᱠᱷᱮᱛ ᱠᱚᱫᱚ
ᱟᱪᱪᱷᱟ ᱟᱞᱮ ᱥᱮᱫ ᱩᱢ ᱠᱚ ᱵᱟᱜᱟᱣ ᱫᱟ ᱵᱟᱹᱧ ᱯᱷᱳᱱ ᱠᱟᱫᱟ ᱛᱮᱦᱤᱧ ᱫᱚ ᱦᱩᱭᱱᱟ ᱵᱟᱨ ᱥᱤᱧ ᱞᱟᱦᱟ ᱯᱷᱳᱱ ᱞᱮᱫᱟ ᱠᱚ ᱤᱧ ᱴᱷᱮᱱ ᱟᱫᱚ
ᱦᱚᱭ
ᱟᱞᱮ ᱫᱚ ᱨᱤᱪᱟᱨᱡ ᱦᱚᱸ ᱵᱟᱹᱱᱩᱜ ᱛᱤᱧᱟᱹ ᱟᱨ ᱱᱚᱰᱮ ᱫᱚ ᱥᱚᱵᱽ ᱥᱚᱢᱚᱭ ᱳᱣᱟᱭᱯᱷᱟᱭ ᱧᱟᱢᱚᱜ ᱜᱮᱭᱟ ᱯᱷᱤᱨᱤ
ᱦᱳᱭ
ᱟᱫᱚ ᱚᱱᱟ ᱠᱷᱟᱹᱛᱤᱨ ᱠᱷᱩᱵ ᱠᱚᱢ ᱜᱮ ᱨᱤᱪᱟᱨᱪ ᱦᱩᱭᱩᱜ ᱜᱮᱭᱟ
ᱛᱚ
ᱚᱲᱟᱜ ᱠᱷᱚᱱᱜᱮ ᱠᱚᱞ ᱦᱮᱡ ᱞᱮᱱᱟ ᱫᱤᱭᱮ ᱢᱤᱛᱟᱹᱧ ᱠᱟᱱᱟ ᱠᱚ ᱛᱤᱥ ᱠᱚᱛᱮᱜ ᱵᱤᱱᱤᱴ ᱠᱚ ᱪᱟᱵᱟᱜ ᱠᱟᱱ ᱛᱟᱢᱟ
ᱦᱳᱭ
ᱫᱤᱭᱮ ᱦᱤᱡᱩᱜ ᱢᱮ ᱟᱨᱤᱧ ᱞᱟᱹᱭ ᱟᱠᱚ ᱠᱟᱱᱟ ᱱᱚᱣᱟ ᱢᱟᱥ ᱜᱮ ᱞᱟᱹᱭ ᱜᱟᱱᱚᱜᱼᱟ ᱮᱠᱟᱞᱛᱮ ᱪᱟᱜ ᱛᱟᱞᱮᱭᱟ ᱵᱤᱱᱤᱰ ᱠᱚ
ᱟᱪᱪᱟ ᱜᱚᱝᱠᱮ ᱟᱯᱮᱭᱟᱜ ᱫᱚ ᱛᱤᱱᱟᱹᱜ ᱫᱤᱱ ᱵᱤᱱᱤᱴ ᱦᱩᱭᱩᱜ ᱛᱟᱯᱮᱭᱟ ᱟᱯᱮᱭᱟᱜ ᱚᱱᱟ
ᱟᱞᱮᱭᱟᱜ ᱵᱤᱱᱤᱴ
ᱮᱛᱚᱦᱚᱵ ᱠᱟᱫᱟ ᱚᱱᱟ
ᱦᱮᱸ ᱮᱦᱚᱵ ᱠᱟᱱ ᱛᱟᱞᱮᱭᱟ ᱜᱟᱯᱟ ᱢᱤᱫᱴᱟᱝ ᱢᱮᱱᱟᱜ ᱛᱟᱞᱮᱭᱟ
ᱢᱟᱱᱮ ᱚᱝᱠᱟ ᱢᱟᱱᱮ ᱥᱚᱯᱛᱟᱦᱚ ᱢᱤᱫ ᱥᱚᱯᱛᱟᱦᱚ ᱯᱚᱨ ᱯᱚᱨ ᱦᱩᱭᱩᱜ ᱠᱟᱱᱟ ᱥᱮ ᱪᱮᱫ ᱞᱮᱠᱟ
ᱢᱤᱫ ᱢᱤᱫ ᱥᱚᱯᱛᱟᱦᱚ ᱯᱚᱨ ᱫᱚ ᱵᱟᱝ ᱱᱚᱝ ᱠᱟ ᱢᱟᱱᱮ ᱢᱤᱫ ᱫᱤᱱ ᱥᱮ ᱵᱟᱨ ᱫᱤᱱ ᱱᱚᱝᱠᱟ ᱠᱟᱛᱮᱜ ᱛᱟᱦᱮᱸ ᱠᱟᱱᱟ
ᱚ ᱢᱟᱱᱮ ᱵᱟᱨ ᱫᱤᱱ ᱢᱤᱫ ᱫᱤᱱ ᱜᱮᱯ ᱠᱟᱛᱮ ᱵᱟᱝ
ᱦᱮᱸ ᱚᱝᱠᱟ ᱜᱮᱯ ᱛᱟᱦᱮᱸ ᱠᱟᱱᱟ ᱛᱟᱞᱟ ᱠᱚᱨᱮ ᱛᱟᱯᱚᱨᱮ ᱟᱫᱚ ᱦᱚᱴᱟᱛ ᱠᱚᱨᱮ ᱪᱮᱫ ᱦᱩᱭᱱᱟ ᱠᱮᱡᱟᱱᱤ ᱵᱟᱭᱨᱟ ᱯᱮᱭᱟ ᱯᱩᱨᱤ ᱠᱷᱟᱡ ᱫᱚ ᱯᱩᱨᱟᱹ ᱟᱹᱰᱤ ᱛᱟᱭᱱᱚᱢ ᱥᱮᱫ ᱠᱚ ᱤᱫᱤ ᱠᱮᱫ ᱛᱟᱞᱮᱭᱟ
ᱦᱳᱭ
ᱜᱟᱯᱟ ᱢᱤᱫᱴᱟᱝ ᱢᱮᱱᱟᱜᱼᱟ ᱟᱨ ᱥᱳᱢᱵᱟᱨ ᱢᱤᱫᱴᱟᱝ ᱢᱮᱱᱟᱜ ᱛᱟᱞᱮᱭᱟ
ᱦᱳᱭ
ᱫᱤᱭᱮ ᱚᱱᱟ ᱯᱚᱨᱮ ᱮᱠᱟᱞᱛᱮ ᱥᱟᱛᱟᱥ ᱛᱟᱹᱨᱤᱠᱷ ᱢᱤᱫᱴᱟᱝ ᱯᱚᱨᱤᱠᱷᱟ
ᱦᱳᱭ
ᱟᱨ ᱩᱱᱛᱨᱤᱥ ᱟᱫᱚ ᱠᱷᱟᱱᱜᱮ ᱪᱟᱵᱟᱭᱮᱱ ᱛᱟᱞᱮᱭᱟ
ᱱᱟᱯᱟᱭ ᱦᱮᱸ ᱞᱟᱹᱭ ᱵᱤᱱ
ᱟᱯᱮᱭᱟᱜ ᱵᱤᱱᱤᱴ ᱠᱚᱫᱚ ᱦᱩᱭ ᱠᱟᱱᱟ ᱥᱮ ᱟᱹᱣᱨᱤ
ᱮ ᱵᱟᱝ ᱜᱚᱝᱠᱮ ᱟᱨ ᱢᱤᱫᱴᱟᱝ ᱢᱮᱱᱟᱜ ᱟᱠᱟᱫᱟ ᱚᱱᱟ ᱜᱟᱯᱟ ᱱᱚᱜ ᱠᱷᱟᱜ ᱜᱮ ᱢᱩᱪᱟᱹᱫᱚᱜ ᱛᱟᱞᱮᱭᱟ ᱟᱞᱮᱭᱟᱜ ᱛᱚ ᱪᱟᱵᱟ ᱜᱚᱫᱚᱼᱟ
ᱚ ᱟᱹᱰᱤ ᱞᱟᱨᱮᱜ ᱜᱮᱢ ᱵᱩᱡᱷᱟᱹᱣᱟ ᱛᱟᱦᱞᱮ ᱟᱫᱚ
ᱦᱳᱭ ᱟᱫᱚ ᱢᱤᱫᱴᱟᱝ ᱪᱤᱱᱛᱟᱹ ᱠᱚ ᱪᱟᱵᱟ ᱜᱚᱫᱚᱜᱼᱟ ᱪᱮᱫ ᱞᱮᱠᱟᱡ ᱫᱚ ᱠᱤᱱᱛᱩ ᱵᱤᱱᱤᱴ ᱵᱟᱝ ᱪᱟᱵᱟ ᱞᱮᱠᱷᱟᱡ ᱫᱚ ᱚᱱᱟ ᱫᱚ ᱞᱟᱦᱟ ᱨᱮᱜᱮ ᱵᱤᱥᱤ ᱟᱨᱦᱚᱸ ᱪᱤᱱᱛᱟᱹ ᱵᱷᱟᱵᱱᱟ ᱨᱮᱢ ᱛᱟᱦᱮᱸᱱᱟ
ᱦᱮᱸ
ᱟᱫᱚ ᱜᱟᱯᱟᱱᱚᱜ ᱫᱚ ᱠᱟᱹᱴᱤᱡ ᱦᱟᱞᱠᱟ ᱧᱚᱜ ᱠᱟᱱᱛᱮ ᱚᱱᱟ ᱫᱚ ᱩᱱᱟᱹᱜ ᱤᱭᱟᱹ ᱫᱚ ᱵᱟᱹᱞᱤᱧ ᱦᱟᱛᱟᱣ ᱫᱟ
ᱟᱹᱰᱤ ᱱᱟᱯᱟᱭ ᱜᱮ ᱛᱟᱦᱞᱮ
ᱦᱳᱭ ᱛᱟᱦᱞᱮ ᱜᱚᱝᱠᱮ ᱟᱵᱤᱱᱟᱜ ᱚᱲᱟᱜ ᱫᱚ ᱚᱠᱟᱨᱮ ᱛᱟᱵᱤᱱ
ᱤᱧᱟᱜ ᱚᱲᱟᱜ ᱫᱚ ᱠᱟᱱ ᱱᱟᱢᱟᱱ ᱫᱤᱥᱚᱢ ᱥᱮᱫ
ᱚ
ᱟᱫᱚ ᱱᱟᱢᱟᱞ ᱫᱤᱥᱚᱢ ᱥᱮᱜ ᱚᱲᱟᱜ ᱛᱤᱧ ᱢᱮᱱᱠᱷᱟᱱ ᱦᱳᱥᱴᱮᱞ ᱨᱮᱧ ᱛᱟᱦᱮᱸᱱ ᱜᱮᱭᱟ ᱚᱱᱠᱟ ᱡᱚᱝᱜᱚᱞ ᱢᱚᱦᱚᱞ ᱥᱮᱫ ᱨᱮ ᱡᱚᱝᱜᱚᱞ ᱢᱚᱦᱚᱞ ᱮᱞᱟᱠᱟ ᱟᱫᱚ ᱵᱟᱢ ᱯᱟᱨᱟᱜ ᱠᱟᱱᱟ
ᱦᱳᱭ
ᱦᱮ ᱴᱟᱣᱩᱱ ᱮᱞᱟᱠᱟ ᱥᱮᱫ ᱨᱮ
ᱚ ᱜᱚᱝᱠᱮ ᱛᱟᱦᱚᱞᱮ ᱤᱭᱟᱹ ᱚᱠᱟ ᱱᱟᱢᱟᱞ ᱫᱤᱥᱚᱢ ᱵᱮᱱ ᱢᱮᱱ ᱠᱮᱫᱟ ᱛᱚ ᱢᱟᱱᱮ ᱚᱠᱟ ᱤᱭᱟᱹ ᱥᱮᱜᱽ ᱚᱱᱟ ᱴᱷᱟᱶ ᱠᱚ ᱡᱩᱫᱤᱢ ᱢᱮᱱ ᱠᱮᱭᱟ
ᱱᱚᱣᱟ ᱫᱚ ᱦᱩᱜᱽᱞᱤ ᱰᱤᱥᱴᱤᱠ
ᱜᱚᱝᱠᱮ ᱟᱹᱞᱤᱧᱟᱜ ᱦᱮᱸ ᱟᱞᱤᱧ ᱦᱚᱸ ᱚᱱᱛᱮ ᱨᱮᱜᱮᱞᱤᱧ ᱛᱟᱦᱮᱱ ᱜᱮᱭᱟ ᱛᱚ ᱦᱩᱜᱽᱞᱤ ᱰᱤᱥᱴᱤᱠ ᱨᱮᱜᱮ ᱟᱨ ᱱᱮᱛᱟᱨ ᱫᱚ ᱡᱮᱞᱟ ᱵᱚᱞᱛᱮ ᱜᱮᱞᱮ ᱱᱤᱛᱟᱹᱜ ᱫᱚ ᱟᱨᱟᱢᱵᱟᱠ ᱠᱚ ᱡᱣᱞᱟᱣ ᱠᱟᱫᱟ ᱛᱚ ᱞᱟᱦᱟᱛᱮ ᱫᱚ ᱦᱩᱜᱽᱞᱤ ᱜᱮ ᱛᱟᱦᱮᱞᱮᱱᱟ ᱢᱟᱱᱮ ᱟᱹᱰᱤ ᱟᱭᱢᱟ ᱜᱮ ᱢᱟᱱᱮ ᱧᱮᱞᱚᱜᱚᱜ ᱠᱟᱱᱟ ᱱᱤᱛᱚᱜ ᱢᱟᱱᱮ ᱯᱩᱨᱩᱞᱤᱭᱟᱹ ᱦᱚᱸ ᱵᱟᱨ ᱦᱤᱸᱥ ᱛᱮᱠᱚ ᱵᱷᱟᱜᱽ ᱠᱟᱫᱟ ᱚᱱᱟ
ᱟᱪᱪᱷᱟ
ᱛᱟᱦᱞᱮ ᱟᱢ ᱫᱚ ᱚᱠᱟ ᱥᱮᱫ ᱨᱮ ᱚᱲᱟᱜ ᱛᱟᱢ
ᱟᱹᱞᱤᱧᱟᱜ ᱫᱚ ᱟᱹᱵᱤᱱ ᱡᱟᱦᱟᱸ ᱥᱮᱫ ᱨᱮᱵᱤᱱ ᱛᱟᱦᱮᱱ ᱵᱤᱱ ᱛᱟᱦᱮᱱ ᱠᱟᱱᱟ ᱱᱤᱛᱚᱜ ᱟᱹᱞᱤᱧᱟᱜ ᱚᱱᱛᱮ ᱨᱮᱜᱮ ᱚᱲᱟᱜ ᱠᱟᱱ ᱛᱟᱹᱟᱞᱤᱧᱟ ᱛᱚ ᱟᱹᱞᱤᱧ ᱫᱚ ᱱᱚᱛᱮ ᱨᱮᱜᱮᱞᱤᱧ ᱛᱟᱦᱮᱱ ᱜᱮᱭᱟ ᱱᱚᱛᱮ ᱨᱮᱜᱮ ᱞᱤᱧ ᱚᱞᱚᱜ ᱯᱟᱲᱟᱜ
ᱟᱪᱪᱷᱟ
ᱦᱩᱸ
ᱛᱟᱞᱦᱮ ᱚᱞᱚᱜ ᱠᱚᱫᱚ, ᱞᱟᱹᱭᱫᱟᱹᱧ ᱛᱟᱞᱦᱮ ᱚᱞᱚᱜ ᱠᱚᱫᱚ ᱚᱠᱟᱞᱮᱠᱟ ᱪᱟᱞᱟᱜ ᱠᱟᱱᱟ
ᱦᱮᱸ ᱱᱤᱛᱚᱜ ᱫᱷᱟᱹᱵᱤᱡ ᱛᱮᱫᱚ ᱟᱹᱰᱤ ᱤ ᱱᱟᱯᱟᱭ ᱥᱟᱹᱦᱤᱡ ᱜᱮ ᱪᱟᱞᱟᱜ ᱠᱟᱱ ᱛᱟᱞᱤᱧᱟ ᱮᱤᱨ ᱯᱚᱨᱚᱵᱚᱨᱛᱤ ᱨᱮ ᱦᱟᱯᱳᱭ ᱡᱮ ᱱᱚᱣᱟ ᱱᱚᱣᱟ ᱯᱚᱨᱮ ᱪᱮᱫᱞᱤᱧ ᱪᱤᱠᱟᱹᱭᱟ ᱚᱱᱟᱜᱮ ᱵᱟᱞᱤᱧ ᱵᱩᱡᱷᱟᱹᱣ ᱧᱟᱢ ᱫᱟᱲᱮᱭᱟᱜ ᱠᱟᱱᱟ ᱡᱮ ᱪᱮᱫ ᱞᱤᱧ ᱠᱚᱨᱟᱣ-ᱟ ᱥᱮ ᱮᱢ ᱮ ᱠᱚᱞᱤᱧ ᱠᱚᱨᱟᱣ-ᱟ ᱥᱮ ᱵᱟᱞᱤᱧ ᱠᱚᱨᱟᱣ ᱟ ᱚᱱᱟ
ᱟᱪᱪᱷᱟ
ᱢᱟᱱᱮ ᱱᱚᱣᱟ ᱵᱚᱪᱷᱚᱨ ᱜᱮ ᱠᱚᱨᱟᱣ ᱦᱩᱭᱩᱜᱼᱟ ᱥᱮ ᱦᱤᱡᱩᱜ ᱠᱟᱱ ᱵᱚᱪᱷᱚᱨ ᱨᱮ
ᱟᱨ ᱢᱤᱫᱴᱮᱱ ᱵᱚᱪᱚᱨ ᱢᱮᱱᱟᱜᱼᱟ ᱱᱤ ᱱᱤᱭᱟᱹᱴᱟᱜ ᱟᱨ ᱯᱚᱨᱮᱨ ᱵᱪᱷᱚᱨ ᱰᱮᱥ ᱦᱮᱸ
ᱤᱱᱟᱹ ᱠᱚᱫᱚ ᱠᱚᱨᱟ ᱠᱟᱜ ᱵᱤᱱ
ᱦᱳᱭ ᱠᱚᱨᱟᱣ ᱫᱚᱦᱚ ᱠᱟᱜ ᱦᱩᱭᱩᱜ-ᱟ ᱵᱮᱠᱟᱨ ᱚᱲᱟᱜ ᱨᱮ ᱛᱟᱦᱮᱸᱟᱸ ᱠᱷᱚᱱᱟᱜ ᱫᱚ ᱚᱱᱟ ᱠᱚᱢ ᱠᱚᱨᱟᱣ ᱠᱟᱜ ᱠᱷᱟ ᱫᱚ
ᱚᱱᱟ ᱥᱟᱶᱛᱮ ᱟᱫᱚ ᱤᱧ ᱦᱚᱸ ᱱᱚᱣᱟ ᱜᱤᱧ ᱞᱟᱹᱭᱟ
ᱡᱟᱦᱟᱸᱴᱟᱜ ᱵᱷᱟᱜᱮ ᱜᱮᱢ ᱵᱩᱡᱷᱟᱹᱣᱟ ᱫᱟ ᱚᱱᱟᱜᱮ
ᱦᱳᱭ ᱟᱫᱚ ᱮᱢ ᱮ ᱫᱚ ᱢᱤᱫ ᱵᱚᱪᱷᱚᱨ ᱠᱚ ᱠᱚᱨᱟᱣ ᱮᱫᱟ ᱛᱚ ᱟᱫᱚ ᱠᱚᱞᱮᱡᱽ ᱨᱮ ᱢᱤᱫ ᱵᱚᱪᱷᱚᱨ ᱛᱟᱦᱮᱸᱱ ᱠᱟᱱᱟ
ᱛᱚ ᱦᱮᱸ ᱵᱤᱮᱰ ᱫᱚ ᱯᱮ ᱵᱚᱪᱷᱚᱨ ᱠᱟᱱᱟ
ᱵᱤᱮᱰ ᱫᱚ ᱵᱟᱨ ᱵᱚᱪᱷᱚᱨ ᱛᱚ
ᱦᱳᱭ ᱵᱟᱨᱚ ᱵᱚᱪᱷᱚᱨ ᱚᱱᱟ ᱫᱚ ᱵᱟᱨᱚ ᱵᱚᱪᱷᱚᱨ ᱜᱮ ᱚᱱᱟ ᱵᱟᱨᱭᱟᱜ ᱜᱮ ᱵᱟᱨ ᱵᱚᱪᱷᱚᱨ ᱜᱮ ᱛᱟᱦᱮᱸ ᱞᱮᱱᱟ ᱛᱚ ᱮᱢᱮ ᱫᱚ ᱢᱤᱫ ᱵᱚᱪᱷᱚᱨ ᱟᱠᱟᱫᱟ ᱠᱚ
ᱦᱮᱸ ᱱᱚᱣᱟ ᱫᱷᱟᱣ ᱠᱷᱚᱱ ᱫᱚ ᱢᱤᱫ ᱵᱚᱪᱷᱚᱨ
ᱦᱮᱸ ᱜᱚᱝᱠᱮ ᱟᱵᱮᱱ ᱫᱚ ᱚᱲᱟᱜ ᱠᱚᱵᱤᱱ ᱦᱮᱡ ᱵᱟᱲᱟᱜ ᱜᱮᱭᱟ ᱥᱮ ᱪᱮᱫ ᱠᱟ ᱚᱱᱠᱟ ᱢᱟᱱᱮ ᱥᱚᱯᱛᱟ ᱨᱮ ᱢᱟᱱᱮ ᱪᱟᱲ ᱜᱮᱵᱮᱱ ᱦᱤᱡᱩᱜ ᱜᱮᱭᱟ ᱥᱮ ᱢᱟᱱᱮ ᱳᱭ ᱢᱟᱡᱷᱮ ᱨᱮ ᱢᱤᱫ ᱫᱷᱟᱣ ᱠᱟᱛᱮᱜ
ᱵᱟᱝᱜᱮ ᱚᱱᱠᱟ ᱪᱟᱲᱜᱮ ᱫᱚ ᱵᱟᱝᱜᱮ
ᱦᱳᱭ
ᱡᱚᱠᱷᱚᱱ ᱪᱷᱩᱴᱤ ᱛᱟᱦᱮᱸᱱ ᱜᱮᱭᱟ ᱡᱩᱚᱫᱤ ᱩᱱ ᱚᱠᱛᱚ ᱟᱨ ᱵᱟᱝᱠᱷᱟᱱ ᱡᱟᱦᱟᱸᱱᱟᱜ ᱫᱚᱨᱠᱟᱨ ᱠᱚ ᱛᱟᱦᱮᱸᱱ ᱞᱮᱠᱷᱟᱱ ᱩᱱ ᱚᱠᱛᱚ ᱵᱟᱹᱲᱛᱤ ᱚᱲᱟᱜ ᱫᱚ ᱪᱟᱞᱟᱣ ᱵᱟᱝ ᱥᱟᱱᱟᱧ ᱜᱮᱭᱟ ᱤᱧᱦᱚᱸ
ᱳ ᱛᱟᱦᱞᱮ ᱜᱚᱢᱠᱮ ᱟᱵᱮᱱ ᱫᱚ ᱴᱟᱣᱩᱱ ᱵᱤᱱ ᱢᱮᱱ ᱠᱮᱫᱟ ᱚᱱᱟ ᱯᱩᱨᱩᱞᱤᱭᱟᱹ ᱵᱟᱝ ᱥᱮ
ᱵᱟᱝ ᱜᱮ ᱢᱮᱫᱽᱱᱤᱯᱩᱨ
ᱚ ᱢᱮᱫᱽᱱᱤ ᱯᱩᱨ ᱴᱟᱣᱩᱱ ᱚ ᱛᱟᱦᱞᱮ ᱟᱹᱵᱤᱱ ᱫᱚ ᱦᱟᱸᱦ ᱟᱹᱵᱤᱱᱟᱜ ᱚᱲᱟᱜ ᱫᱚ ᱦᱩᱭᱩᱜ ᱠᱟᱱᱟ ᱱᱚᱜᱼ ᱱᱟ ᱤᱭᱟᱹ ᱥᱮᱱ ᱵᱟᱝ ᱚᱱᱟ ᱡᱟᱦᱟᱸ ᱠᱚ ᱢᱮᱛᱟᱜ ᱠᱟᱱᱟ ᱚᱠᱟ ᱥᱟᱭᱤᱰ ᱤᱭᱟᱹ ᱠᱟᱱ ᱛᱟᱵᱮᱱᱟ ᱚᱱᱟ ᱫᱚ ᱚᱠᱟ ᱥᱮᱫ ᱯᱟᱲᱟᱜ ᱠᱟᱱᱟ
ᱟᱹᱞᱤᱧᱟᱜ ᱫᱚ ᱯᱟᱸᱰᱩᱣᱟ
ᱚ
ᱟᱸᱡᱚᱢ ᱠᱟᱫᱟ ᱵᱤᱱ
ᱦᱳᱭ ᱦᱳᱭ ᱪᱟᱞᱟᱣ ᱦᱚᱞᱤᱧ ᱪᱟᱞᱟᱣ ᱵᱟᱲᱟ ᱟᱠᱟᱱᱟ ᱚᱱᱛᱮ ᱨᱮᱜᱮᱞᱤᱧ ᱛᱟᱦᱮᱱ ᱠᱟᱱ ᱛᱟᱦᱮᱱᱟ ᱠᱟᱹᱴᱤᱡ ᱨᱮᱫᱚ
ᱟᱪᱪᱷᱟ ᱚᱱᱟ ᱢᱤᱫ ᱴᱟᱝ ᱦᱳᱥᱴᱮᱞ ᱨᱮ ᱵᱟᱝ
ᱦᱳᱥᱴᱮᱞ ᱨᱮᱫᱚ ᱵᱟᱝ ᱢᱟᱱᱮ ᱚᱸᱰᱮ ᱢᱮᱱᱟᱜ ᱠᱚᱣᱟ ᱛᱚ ᱯᱮᱲᱟ ᱦᱚᱲ ᱠᱚ ᱟᱫᱚ ᱯᱮᱲᱟ ᱦᱚᱲ ᱴᱷᱮᱡ ᱨᱮᱜᱮᱤᱧ ᱛᱟᱦᱮᱱ ᱠᱟᱱ ᱛᱟᱦᱮᱸᱱᱟ
ᱚᱱᱟ ᱡᱟᱦᱟᱸ ᱠᱚ ᱢᱮᱛᱟᱜ ᱠᱟᱱᱟ ᱚᱱᱟ ᱵᱳᱸᱣᱪᱤ ᱜᱨᱟᱢ ᱚᱸᱰᱮ
ᱟᱪᱪᱷᱟ
ᱦᱳᱭ ᱯᱰᱣᱟᱱ ᱯᱺᱰᱩᱣᱟ ᱦᱚᱸ ᱞᱤᱧ ᱪᱟᱞᱟᱣ ᱵᱟᱲᱟ ᱟᱠᱟᱱᱟ ᱡᱟᱜᱚᱨᱚᱱ ᱦᱩᱭᱱᱟᱢᱟ ᱱᱤᱭᱟᱹ ᱵᱟᱨ ᱚᱱᱟ ᱚᱸᱰᱮ ᱧᱮᱞ ᱤᱧ ᱪᱟᱞᱟᱣ ᱞᱮᱱ ᱛᱟᱦᱮᱱᱟ ᱛᱚ ᱟᱭᱢᱟ ᱦᱚᱲ ᱜᱮᱞᱮ ᱪᱟᱞᱟᱣ ᱞᱮᱱ ᱛᱟᱦᱮᱱᱟ ᱱᱚᱰᱮ ᱠᱷᱚᱱᱟᱜ
ᱟᱪᱪᱷᱟ
ᱳᱭ
ᱡᱟᱦᱟᱸ ᱞᱟᱹᱭ ᱠᱮᱫᱟ ᱵᱤᱱ ᱯᱩᱧᱪᱤ ᱜᱨᱟᱢ ᱚᱸᱰᱮ ᱫᱚ ᱤᱧᱟᱹᱜ ᱢᱟᱢᱟ ᱚᱲᱟᱜ ᱠᱟᱱ ᱛᱤᱧᱟ
ᱦᱮᱸ ᱟᱫᱚ ᱩ ᱟᱫᱚ ᱡᱩᱫᱤᱢ ᱢᱮᱱᱟ ᱡᱮ ᱚᱱᱟ ᱟᱹᱛᱩ ᱨᱮᱱᱟᱜ ᱯᱟᱲᱟ ᱯᱟᱲᱟ ᱠᱚ ᱢᱮᱱᱟᱜᱥᱮ ᱵᱷᱟᱜᱽ ᱢᱤᱫᱴᱟᱝ ᱢᱤᱫᱴᱟᱝ ᱦᱳᱭ ᱛᱚ ᱚᱱᱟ ᱵᱷᱟᱲᱟ ᱡᱩᱫᱤ ᱵᱮᱱ ᱢᱮᱱᱟᱞᱤᱧ ᱜᱮᱭᱟ ᱛᱟᱦᱚᱞᱮ ᱚᱱᱟ ᱫᱚᱞᱤᱧ ᱵᱩᱡᱷᱟᱹᱣ ᱧᱟᱢ ᱠᱮᱭᱟ ᱡᱮ ᱵᱟᱝ ᱱᱚᱣᱟᱴᱟᱜ ᱯᱟᱲᱟ ᱠᱟᱱᱟ
ᱯᱚᱥᱪᱤᱢ ᱯᱟᱲᱟ ᱠᱚ ᱞᱮ ᱜᱮᱭᱟ ᱢᱚᱱᱮᱦᱚᱭ
ᱦᱚ ᱟᱪᱪᱷᱟ
ᱟᱫᱚ ᱤᱧᱦᱚ ᱩᱱᱟᱹᱜ ᱫᱚ ᱵᱟᱹᱧ ᱢᱟᱱᱮ ᱪᱟᱞᱟᱣ ᱟᱠᱟᱱᱟᱹᱧ ᱟᱫᱚ
ᱦᱳᱭ
ᱠᱷᱩᱵ ᱟᱹᱰᱤ ᱫᱤᱱ ᱪᱟᱞᱟᱣ ᱵᱟᱝ ᱦᱩᱭ ᱠᱟᱱᱟ ᱟᱨ ᱦᱩᱰᱤᱧ ᱥ ᱨᱮᱜᱮ ᱵᱟᱹᱲᱛᱤ ᱪᱟᱞᱟᱣ ᱦᱩᱭ ᱠᱟᱱᱟ ᱟᱫᱚ ᱤᱧᱦᱚ ᱩᱱᱟᱹᱜ ᱫᱤᱥᱟᱹ ᱫᱤᱥᱟᱹ ᱫᱚ ᱵᱟᱹᱧ ᱞᱟᱹᱭᱟ ᱩᱱ ᱡᱟᱭᱜᱟ ᱧᱩᱛᱩᱢ ᱥᱮ ᱠᱷᱚᱡ